ᱦᱮᱸ ᱦᱮᱞᱳ ᱾
ᱦᱮᱸ ᱡᱚᱦᱟᱨ ᱜᱮ ᱜᱚᱝᱠᱮ ᱡᱚᱦᱟᱨ ᱜᱮ ᱛᱟᱦᱚᱞᱮ ᱪᱮᱫᱞᱮ ᱞᱮᱠᱟ ᱵᱮᱥ ᱵᱟᱲᱟ ᱜᱮ?
ᱦᱮᱸ ᱱᱤᱭᱟᱹ ᱚᱠᱛᱚ ᱫᱚ ᱱᱟᱯᱟᱭ ᱵᱟᱲᱟ ᱜᱮ ᱾ ᱟᱵᱮᱱ ᱜᱮ?
ᱟᱹᱞᱤᱧ ᱦᱚᱸ ᱱᱟᱯᱟᱭ ᱵᱟᱲᱟ ᱜᱮ᱾ ᱚᱲᱟᱜ ᱦᱚᱲ ᱠᱚᱫᱚ ᱪᱮᱫ ᱞᱮᱠᱟ ᱩᱱᱠᱩ ᱦᱚᱸ ᱱᱟᱯᱟᱭ ᱜᱮ?
ᱦᱮᱸ ᱚᱲᱟᱜ ᱚᱲᱟᱜ ᱠᱚᱨᱮ ᱦᱚᱸ ᱱᱟᱯᱟᱭ ᱜᱮ ᱱᱤᱭᱟᱹ ᱚᱠᱛᱚ ᱫᱚ᱾ ᱟᱯᱮ ᱠᱚᱜᱮ?
ᱟᱞᱮ ᱠᱚᱦᱚᱸ ᱱᱟᱯᱟᱭ ᱜᱮ, ᱟᱪᱪᱷᱟ ᱾ ᱛᱟᱦᱚᱞᱮ ᱡᱚᱢ ᱵᱟᱲᱟ ᱠᱚ ᱦᱩᱭ ᱱᱟᱥᱮ ᱵᱟᱝ?
ᱮᱠᱷᱚᱱ ᱦᱚᱸ ᱦᱟᱸᱜ ᱟᱹᱣᱨᱤᱭᱟᱜ-ᱟ ᱦᱟᱸᱜ ᱤᱥᱤᱱ ᱵᱟᱲᱟ ᱦᱩᱭ ᱟᱠᱟᱱᱟ ᱡᱚᱢ ᱦᱩᱭᱩᱜᱼᱟ᱾ ᱟᱨ ᱢᱤᱫᱤ ᱜᱷᱟᱹᱲᱤ ᱛᱟᱭᱚᱢ ᱜᱮ ᱡᱚᱢ ᱦᱩᱭᱩᱜ-ᱟ ᱦᱟᱸᱜ᱾ ᱟᱯᱮ ᱠᱚᱫᱚ ᱯᱮ ᱡᱚᱢ ᱵᱟᱲᱟ ᱠᱮᱜ-ᱟ ᱥᱮ ᱵᱟᱝᱻ
ᱦᱳᱭ ᱜᱚᱝᱠᱮ ᱱᱚᱛᱮ ᱫᱚ ᱠᱤᱫᱩᱵ ᱵᱟᱲᱟ ᱦᱩᱭᱱᱟ, ᱛᱚ ᱜᱤᱛᱤᱡ ᱵᱟᱲᱟ ᱨᱮᱱᱟᱜ ᱤᱭᱟᱹ ᱦᱩᱭᱩᱜ ᱠᱟᱱᱟ ᱛᱟᱦᱚᱞᱮ ᱠᱟᱹᱴᱤᱧ ᱩᱰᱩᱠ ᱮᱱᱟ ᱚᱱᱛᱮ ᱟᱫᱚᱧ ᱢᱮᱱᱫᱟ ᱦᱟᱯᱳᱭ ᱛᱟᱞᱦᱮ ᱠᱟᱹᱴᱤᱡ ᱤᱧ ᱠᱟᱛᱷᱟ ᱞᱟᱜ ᱜᱮ ᱡᱟ ᱛᱮ ᱨᱚᱯᱚᱲ ᱞᱮᱱᱜᱤᱧ ᱠᱟᱹᱴᱤᱡ ᱾
ᱦᱳᱭ ᱦᱳᱭ ᱚᱱᱟ ᱦᱚᱸ ᱠᱟᱱ ᱜᱮᱭᱟ ᱢᱤᱫ ᱠᱟᱹᱴᱤᱡ ᱦᱟᱸᱜ ᱢᱤᱫᱴᱮᱱ ᱦᱩᱭ ᱞᱮᱱᱠᱷᱟᱱ ᱦᱩᱭᱩᱜ-ᱟ ᱵᱟᱝ ᱾
ᱦᱳᱭ᱾
ᱟᱫᱚ ᱦᱟᱸᱜ ᱪᱮᱫ ᱦᱟᱸᱜ ᱠᱷᱚᱵ ᱴᱷᱤᱠ ᱴᱷᱟᱠ ᱜᱮᱭᱟ ᱦᱟᱸᱜ ᱫᱟᱜ ᱵᱟᱲᱟᱭ ᱫᱟᱭ ᱥᱮ ᱵᱟᱝ ᱟᱯᱮ ᱥᱮᱫ ᱫᱚ?
ᱦᱳᱭ ᱜᱚᱝᱠᱮ ᱱᱚᱛᱮ ᱦᱚᱸ ᱦᱚᱞᱟᱭ ᱫᱟᱜ ᱠᱮᱫᱟ, ᱛᱤᱦᱤᱧ ᱦᱚᱞᱟ ᱠᱟᱹᱴᱤᱡ ᱫᱟᱜ ᱠᱮᱫᱟ ᱛᱤᱦᱤᱧ ᱫᱚ ᱮᱠᱴᱩ ᱡᱟᱹᱥᱛᱤ ᱧᱚᱜ ᱜᱮᱭ ᱫᱟᱜ ᱠᱮᱫᱟ ᱛᱤᱦᱤᱧ ᱫᱚ ᱛᱤᱠᱤᱱ ᱵᱮᱲᱟ ᱫᱟᱜ ᱠᱮᱫᱟ ᱮᱠᱴᱩ ᱡᱟᱹᱥᱛᱤ ᱜᱮ, ᱢᱟᱱᱮ ᱵᱟᱹᱭᱦᱟᱹᱲ ᱠᱚᱨᱮ ᱠᱷᱮᱛ ᱠᱚ ᱞᱟᱜᱟᱣ ᱠᱟᱱᱟ ᱛᱟᱦᱚᱞᱮ ᱟᱫᱚ ᱵᱟᱵᱟ ᱛᱟᱠᱚ ᱠᱚ ᱞᱟᱹᱭᱫᱟ ᱡᱮ ᱠᱷᱮᱛ ᱠᱚ ᱯᱟᱲᱟᱜ ᱦᱩᱭᱩᱜ-ᱟ ᱦᱩᱲᱩ ᱠᱚᱵᱚᱱ ᱨᱚᱦᱚᱭᱟ᱾ ᱢᱟᱱᱮ ᱢᱤᱫ ᱢᱤᱫ ᱢᱤᱫ ᱠᱟᱹᱴᱤᱡ ᱦᱚᱸ ᱦᱩᱲᱩ ᱠᱚᱫᱚ ᱟᱣᱨᱤ ᱞᱮ ᱨᱚᱦᱚᱭᱟ ᱟᱫᱚ ᱛᱟᱦᱚᱞᱮ ᱚᱱᱟ ᱦᱚᱛᱮᱡ ᱛᱮ ᱞᱟᱹᱭ ᱫᱟ ᱡᱮ ᱟᱫᱚ ᱨᱚᱦᱚᱭᱟ ᱵᱚᱱ ᱱᱚᱣᱟ ᱠᱚᱫᱚ᱾ ᱡᱟᱹᱥᱛᱤ ᱧᱚᱜ ᱫᱟᱜ ᱠᱮᱫᱟ ᱛᱟᱦᱚᱞᱮ ᱞᱟᱦᱟ ᱵᱟᱨ ᱞᱟᱦᱟ ᱫᱟᱜ ᱨᱮ ᱞᱟᱦᱟ ᱵᱟᱨ ᱡᱚᱠᱷᱚᱱ ᱡᱟᱹᱯᱩᱫ ᱞᱮᱫᱟᱭ ᱥᱮ- ᱩᱱ ᱫᱚ ᱢᱟᱱᱮ ᱚᱱᱠᱟ ᱫᱚ ᱚᱱᱠᱟ ᱫᱚ ᱵᱟᱭ ᱫᱟᱜ ᱠᱟᱫᱟ ᱳᱭ ᱛᱷᱚᱲᱟ ᱜᱟᱱᱮ ᱫᱟᱜ ᱠᱮᱫᱟ ᱟᱫᱚ ᱛᱟᱦᱚᱞᱮ ᱱᱚᱣᱟ ᱵᱟᱨ ᱫᱚᱞᱮ ᱠᱟᱹᱴᱤᱡ ᱰᱷᱮᱨ ᱧᱚᱜ ᱫᱟᱜ ᱠᱟᱛᱮ ᱛᱮᱫᱚ ᱢᱮᱱ ᱦᱩᱭᱩᱜ ᱠᱟᱱᱟ ᱛᱟᱦᱞᱮ ᱦᱩᱲᱩ ᱠᱚ ᱨᱚᱦᱚᱭ ᱟᱨᱚᱢ ᱵᱚᱭ ᱞᱟᱜᱟᱜ-ᱟ᱾
ᱦᱩᱸ, ᱦᱳᱭ᱾ ᱦᱮᱸ ᱫᱟᱜ ᱟᱯᱮ ᱠᱟᱱ ᱜᱮᱭᱟᱭ ᱛᱚᱵᱮ ᱟᱯᱮ ᱫᱚ ᱦᱟᱸᱜ, ᱟᱞᱮ ᱥᱮᱫ ᱫᱚ ᱮᱠᱷᱚᱱ ᱟᱹᱣᱤᱭᱟᱜ ᱦᱟᱜ ᱚᱱᱠᱟ ᱫᱚ ᱵᱟᱭ ᱫᱟᱜ ᱟᱠᱟᱫ ᱞᱮᱭᱟ᱾
ᱜᱚᱝᱠᱮ ᱛᱤᱦᱤᱧ ᱚᱜ ᱵᱟᱝ ᱮ ᱫᱟᱜ ᱠᱟᱜ ᱛᱮ?
ᱟᱞᱮ ᱥᱮᱫ ᱛᱤᱦᱤᱧᱮ ᱫᱟᱜ ᱫᱚᱭ ᱫᱟᱜ ᱠᱮᱫ ᱜᱮᱭᱟ ᱦᱟᱸᱜ, ᱟᱫᱚ ᱚᱱᱠᱟ ᱫᱚ ᱵᱟᱭ ᱫᱟᱜ ᱞᱮᱭᱟᱜ ᱥᱮᱛᱟᱜ ᱥᱮ ᱢᱤᱫ ᱜᱷᱟᱹᱲᱤ ᱫᱟᱜ ᱞᱮᱜ-ᱟ᱾ ᱢᱮᱱᱠᱷᱟᱱ ᱳᱭ ᱚᱱᱮ ᱦᱟᱜ ᱟᱨ ᱫᱩᱯᱩᱨ ᱵᱮᱞᱟ ᱚᱠᱛᱚ ᱫᱚ ᱚᱱᱠᱟ ᱫᱚ ᱵᱟᱭ ᱫᱟᱜ ᱟᱠᱟᱫᱟ᱾ ᱫᱟᱜ ᱮᱜ ᱜᱮᱭᱟᱭ ᱢᱮᱱᱠᱷᱟᱱ ᱟᱫᱚ ᱚᱱᱠᱟ ᱫᱚ ᱵᱟᱭ ᱫᱟᱜ ᱟᱞᱮ ᱠᱟᱱᱟ᱾ ᱪᱟᱥ ᱠᱷᱮᱛ ᱨᱮ ᱫᱟᱜ ᱵᱟᱝ ᱛᱤᱸᱜᱩ ᱟᱠᱟᱱᱟ ᱟᱞᱮ ᱥᱮᱫ ᱫᱚ ᱮᱠᱷᱚᱱᱳ ᱛᱟᱭᱚᱢ ᱧᱚᱜ ᱜᱮᱭᱟᱞᱮ᱾
ᱢᱟᱱᱮ ᱫᱟᱜ ᱫᱚᱭ ᱫᱟᱜ ᱫᱚ ᱢᱟᱱᱮ ᱠᱳᱱᱳ ᱠᱟᱡᱮᱨ ᱫᱚ ᱵᱟᱭ ᱞᱟᱜᱟᱣ ᱦᱚᱪᱚᱭ ᱫᱟ ᱦᱳᱭ ᱥᱮ᱾
ᱦᱮᱸ ᱟᱫᱚ ᱠᱟᱹᱢᱤ ᱨᱮ ᱞᱟᱜᱟᱣ ᱞᱮᱠᱟᱭ ᱫᱟᱜᱟ ᱦᱟᱸᱜ ᱛᱚᱵᱮ ᱛᱚ᱾ ᱟᱯᱮ ᱥᱮᱜ ᱜᱮᱯᱮ ᱞᱟᱦᱟᱜ ᱠᱟᱱᱟ ᱦᱟᱸᱜ ᱢᱚᱡᱽ ᱜᱮ ᱠᱟᱹᱢᱤ ᱠᱚᱦᱟᱸᱜ᱾
ᱛᱤᱱᱟᱹᱜ ᱥᱟᱺᱜᱤᱧ ᱦᱟᱸᱜ ᱯᱮ ᱞᱟᱦᱟ ᱠᱮᱫᱟ ᱠᱟᱹᱢᱤ ᱠᱚᱫᱚ?
ᱠᱷᱮᱛ ᱠᱚᱦᱚᱸ ᱯᱮᱨᱮ
ᱥᱤᱭᱟᱹᱜ ᱠᱩ ᱦᱩᱭᱱᱟ ᱥᱮ ᱵᱟᱝ ᱦᱩᱭᱩᱜ ᱠᱟᱱ ᱛᱟᱯᱮᱭᱟ ᱦᱟᱸᱜ?
ᱦᱮᱸ ᱠᱚᱛᱮᱠ ᱠᱚᱛᱮᱠ ᱦᱚᱲ ᱫᱚ ᱛᱤᱦᱤᱧ ᱟᱭᱩᱵ ᱵᱮᱨ ᱴᱟᱠᱴᱟᱨ ᱢᱮᱱᱟᱜ ᱛᱟᱠᱚᱣᱟ ᱡᱟᱦᱟᱸᱭ ᱠᱚ, ᱚᱱᱠᱟ ᱠᱤᱥᱟᱹᱲ ᱧᱚᱜ ᱦᱚᱲ ᱫᱚᱠᱚ ᱥᱤ ᱠᱮᱫᱟ᱾ ᱱᱮᱝᱠᱟᱱ ᱦᱚᱲ ᱫᱚ ᱨᱮᱸᱜᱮᱡ ᱦᱚᱲ, ᱛᱟᱦᱞᱮ ᱟᱹᱣᱨᱤ ᱤᱭᱟᱹᱭ ᱦᱩᱭᱩᱜ-ᱟ ᱛᱟᱦᱞᱮ ᱜᱟᱯᱟ ᱠᱷᱚᱱ ᱦᱮᱸ ᱜᱟᱯᱟ ᱠᱷᱚᱱ ᱱᱟᱦᱮᱞ ᱠᱚ ᱩᱰᱩᱠ ᱦᱩᱭᱩᱜ -ᱟ ᱟᱫᱚ ᱛᱟᱦᱚᱞᱮ ᱜᱟᱯᱟ ᱠᱷᱚᱱ ᱜᱮ ᱯᱟᱲᱟᱜ ᱠᱷᱮᱛ ᱠᱚ ᱯᱟᱲᱟᱜ ᱠᱚᱫᱚ ᱥᱩᱨᱩᱭ ᱦᱩᱭᱩᱜ ᱞᱟᱹᱜᱤᱫ᱾
ᱦᱩᱸ, ᱦᱩᱸ, ᱦᱩᱸ, ᱦᱳᱭ᱾ ᱱᱤᱭᱟᱹ ᱚᱠᱛᱚ ᱨᱮᱫᱚ ᱱᱚᱣᱟ ᱠᱟᱹᱢᱤ ᱜᱮᱛᱚ ᱦᱟᱸᱜ ᱱᱤᱭᱟᱹ ᱚᱠᱛᱚ ᱫᱚ ᱱᱚᱜ-ᱚᱭ ᱢᱟᱴᱷ ᱠᱟᱹᱢᱤ ᱠᱚ ᱦᱟᱸᱜ ᱜᱮᱛᱚ, ᱯᱩᱨᱟᱹᱣ ᱦᱩᱭ ᱠᱟᱱᱟ ᱵᱟᱝ?
ᱦᱩᱸ᱾
ᱟᱫᱚ ᱦᱟᱸᱜ ᱟᱯᱮ ᱫᱚ ᱚᱠᱟ ᱥᱮᱫ ᱦᱟᱸᱜ ᱵᱤᱨ ᱫᱤᱥᱚᱢ ᱜᱮᱥᱮ ᱱᱚᱝᱠᱟ ᱤᱭᱟᱹ ᱫᱤᱥᱚᱢ ᱠᱟᱱᱟᱯᱮ ᱵᱩᱨᱩ ᱫᱤᱥᱚᱢ ᱠᱚ ᱦᱟᱜ?
ᱵᱟᱝᱟ ᱜᱚᱝᱠᱮ ᱟᱞᱮ ᱫᱚ ᱵᱩᱨᱩ ᱫᱤᱥᱚᱢ᱾
ᱚ ᱵᱩᱨᱩ ᱫᱤᱥᱚᱢ ᱫᱚᱢᱮ ᱫᱟᱜ ᱟᱯᱮ ᱠᱟᱱᱟ ᱟᱞᱮ ᱦᱟᱸᱜ ᱱᱚᱛᱮ ᱫᱚ ᱦᱮᱸ ᱵᱟᱭ ᱫᱟᱜ ᱮᱜ-ᱟ ᱟᱞᱮ ᱫᱚ ᱵᱤᱨ ᱫᱤᱥᱚᱢ ᱦᱟᱸᱜ ᱱᱚᱛᱮ, ᱥᱟᱺᱜᱤᱧ ᱧᱚᱜ ᱜᱮᱭᱟᱞᱮ ᱦᱟᱸᱜ ᱨᱚᱦᱚᱭ ᱫᱚ᱾
ᱟᱪᱪᱷᱟ, ᱟᱪᱪᱷᱟ᱾
ᱫᱚ ᱦᱟᱸᱜ ᱟᱞᱮ
ᱞᱟᱹᱭ ᱫᱟᱞᱤᱧ ᱡᱮ ᱛᱟᱦᱞᱮ ᱟᱯᱮ ᱫᱚ ᱵᱤᱨ ᱫᱤᱥᱚᱢ ᱦᱚᱲ ᱢᱟᱱᱮ ᱮᱠᱷᱚᱱ ᱫᱚ ᱩᱵᱽ ᱠᱚᱫᱚ ᱚᱢᱚᱱᱚᱜ ᱛᱮᱦᱮᱱ ᱜᱮᱭᱟ ᱟᱞᱮ ᱫᱚ ᱚᱱᱟ ᱠᱚᱫᱚ ᱵᱟᱝ ᱚᱢᱚᱱᱚᱜ ᱛᱟᱦᱮᱱ ᱜᱮᱭᱟ ᱱᱚᱛᱮ ᱫᱚ ᱢᱟᱱᱮ ᱤᱭᱟᱹ ᱜᱮᱭᱟ᱾
ᱟᱹᱰᱤ ᱱᱤᱛᱚᱜ ᱫᱚ ᱦᱟᱸᱜ ᱩᱫᱽ ᱫᱚ ᱟᱹᱣᱨᱤ ᱡᱟᱹᱨᱤᱜ-ᱟ ᱦᱟᱸᱜ ᱱᱤᱛᱚᱜ ᱱᱚᱜ-ᱚᱭ ᱫᱟᱜ ᱞᱮᱠᱷᱟᱱ ᱫᱚ ᱟᱞᱮ ᱥᱮᱫ ᱫᱚ ᱛᱟᱭᱚᱢ ᱧᱚᱜ ᱜᱮᱭᱟ᱾ ᱫᱟᱜ ᱦᱚᱸ ᱵᱟᱭ ᱫᱟᱜ ᱟᱞᱮ ᱠᱟᱱᱟ, ᱟᱫᱚ ᱢᱮᱱᱠᱷᱟᱱ ᱡᱟᱦᱟᱸ ᱡᱟᱦᱟᱸᱛᱤᱱᱟᱹᱜ ᱮ ᱫᱟᱜ ᱮᱼᱟ ᱚᱱᱟ ᱟᱯᱮ ᱚᱱᱮ ᱩᱫ ᱠᱚ ᱛᱟᱨᱯᱚᱨ ᱱᱩᱠᱩ ᱯᱩᱴᱠᱟᱹ ᱠᱚᱢ ᱟᱹᱡᱚ-ᱟᱸᱡᱚᱢ ᱵᱟᱲᱟ ᱟᱠᱟᱫ ᱠᱚᱣᱟ ᱵᱮᱱ ᱥᱮ ᱵᱟᱝ?
ᱦᱳᱭ ᱦᱳᱭ ᱟᱸᱡᱚᱢ ᱠᱟᱛ
ᱟᱪᱷᱟ ᱦᱮᱸ ᱦᱮᱸ ᱡᱚᱢ ᱟᱯᱮ ᱥᱮᱫ ᱠᱚ ᱧᱟᱢᱚᱜ ᱜᱮᱭᱟ?
ᱫᱚ ᱚᱱᱟ ᱠᱚᱫᱚ ᱢᱟᱱᱮ ᱮᱠᱟᱞ ᱜᱮ ᱵᱟᱝ ᱚᱱᱟᱫᱚ᱾
ᱠᱟᱞ ᱜᱮ ᱵᱟ ᱦᱮ ᱟᱨ ᱱᱚᱛᱮ ᱫᱚ ᱦᱟᱸᱜ ᱟᱞᱮᱥᱮᱫ ᱫᱚ ᱯᱩᱨᱟᱹ ᱠᱚ ᱧᱟᱢᱚᱜ ᱠᱟᱱᱟ ᱦᱟᱸᱜ ᱱᱤᱭᱟᱹ ᱚᱠᱛᱚ ᱫᱚ ᱩᱫ ᱯᱩᱴᱠᱟᱹ ᱫᱚ᱾ ᱟᱸ ᱫᱚᱢᱮ ᱠᱚ ᱥᱤᱵᱤᱞᱟ ᱱᱚᱠᱟ ᱵᱤᱨ ᱨᱤᱠᱩᱱ ᱠᱚ ᱚᱢᱚᱱᱚᱜᱼᱟ ᱛᱚ᱾
ᱦᱳᱭ ᱦᱮᱸ ᱟᱸᱡᱚᱢ ᱟᱠᱟᱫᱟ ᱞᱤᱧ ᱡᱮ ᱦᱳᱭ ᱦᱳᱭ
ᱮᱜ ᱩᱫ ᱠᱚᱫᱚ ᱧᱟᱢᱚᱜ ᱠᱟᱱ ᱜᱮᱭᱟ ᱢᱮᱱᱠᱷᱟᱱ ᱩᱱᱠᱩᱭ ᱟ ᱟᱹᱰᱤ ᱡᱟᱹᱥᱛᱤ ᱫᱚ ᱵᱟᱝ ᱡᱟᱹᱲᱤᱭ ᱠᱟᱱᱟ ᱱᱚᱜᱚᱭ ᱛᱚ ᱫᱟᱜ ᱫᱟᱜ ᱟᱞᱮ ᱠᱟᱱᱟᱭ ᱱᱚᱜᱚᱭ ᱟᱞᱮ ᱫᱚ ᱦᱟᱸᱜ ᱵᱟᱭ ᱫᱟᱜ ᱠᱟᱫᱟᱭ ᱴᱤ ᱞᱟᱦᱟ ᱠᱷᱚᱱ ᱫᱚ
ᱟᱪᱪᱷᱟ ᱜᱚᱝᱠᱮ ᱞᱟᱹᱭ ᱫᱟᱞᱤᱧ ᱛᱟᱦᱚᱞᱮ ᱡᱮ ᱚᱱᱮ ᱩᱵ ᱚᱱᱟ ᱡᱟᱦᱟᱸ ᱵᱮᱱ ᱞᱟᱹᱭ ᱠᱮᱫᱟ ᱩᱜ ᱠᱚ ᱧᱟᱢᱚᱜ ᱠᱟᱱ ᱜᱮᱭᱟ ᱯᱩᱴ ᱤᱭᱟᱹ ᱠᱚ ᱯᱩᱴᱠᱟᱹ ᱠᱚ ᱛᱟᱦᱟᱞᱮ ᱚᱱᱟ ᱩᱜ ᱠᱚᱫᱚ ᱪᱮᱫᱠᱟ ᱩᱜ ᱧᱟᱢᱚᱜ ᱛᱟᱦᱮᱱ ᱜᱮᱭᱟ ᱢᱟᱱᱮ ᱧᱩᱛᱩᱢ ᱠᱚᱫᱚ ᱢᱮᱱᱟᱜ ᱟᱠᱟᱟᱜ ᱜᱮᱭᱟ ᱠᱟ ᱛᱤᱡ ᱞᱟᱹᱭ ᱞᱤᱧ ᱵᱮᱱ ᱡᱩᱫᱤ ᱞᱤᱧ ᱩᱯᱨᱩᱢ ᱫᱟᱲᱮ ᱠᱷᱟᱱ ᱟᱹᱞᱤᱧ ᱦᱚᱸ
ᱧᱩᱛᱩᱢ ᱞᱮᱠᱚ ᱱᱚᱣᱟ ᱠᱚ ᱢᱮᱱᱟᱜ ᱠᱟᱫᱟ ᱚᱱᱮ ᱦᱮᱸᱫᱮ ᱩᱜ ᱠᱚ ᱢᱮᱱᱟᱜ ᱠᱟᱫᱟ᱾ ᱦᱚᱭ ᱦᱟᱜ ᱚᱱᱟ ᱫᱚ ᱦᱮᱸᱫᱮ ᱦᱮᱸᱫᱮ ᱜᱮ ᱦᱩᱭᱩᱜᱼᱟ ᱵᱚᱞᱮ ᱛᱩᱢᱟᱹᱞ ᱩᱫᱠᱩ ᱟᱸᱡᱚᱢ ᱵᱟᱲᱟ ᱠᱟᱜᱼᱟ ᱵᱮᱱ?
ᱵᱟᱝᱜᱟ ᱜᱚᱝᱠᱮ ᱢᱮᱱᱮ ᱢᱤᱫ ᱠᱟᱴᱤᱱ ᱠᱷᱚᱱ ᱜᱮ ᱱᱚᱛᱮ ᱫᱚ ᱚᱱᱟ ᱠᱚᱫᱚ ᱟᱹᱣᱨᱤ ᱞᱮ ᱡᱚᱢᱟ ᱦᱟᱸᱜ ᱟᱞᱮ ᱥᱮᱫ ᱫᱚ ᱢᱟᱱᱮ ᱱᱚᱛᱮ ᱫᱚ ᱢᱟᱱᱮ ᱵᱩᱨᱩ ᱢᱮᱱᱟᱜ ᱠᱟᱫ ᱛᱟᱞᱮᱭᱟ ᱥᱮ ᱟᱫᱚ ᱚᱱᱠᱟ ᱵᱩᱨᱩ ᱦᱚᱸ ᱵᱟᱝ ᱠᱟᱱᱟ ᱡᱮ ᱡᱟᱦᱟᱱᱟᱜ ᱠᱚ ᱚᱢᱚᱱᱚᱜᱼᱟ ᱦᱳᱭᱛᱳ ᱯᱷᱚᱞ ᱴᱚᱞ ᱠᱚ ᱠᱤᱪᱷᱩ ᱤᱭᱟᱹ ᱡᱚᱜ ᱠᱟ ᱦᱚᱸ ᱵᱟᱝ ᱚᱱᱟ ᱡᱟᱹᱱᱩᱢ ᱵᱤᱞᱤ ᱫᱚᱵᱚᱱ ᱟᱸᱡᱚᱢ ᱟᱠᱜ ᱜᱮᱭᱟ?
ᱦᱳᱭ ᱦᱳᱭ ᱚᱱᱟ ᱫᱚ ᱟᱸᱡᱚᱢ ᱵᱟᱲᱟ ᱦᱩᱭ ᱟᱠᱟᱱ ᱜᱮᱭᱟ ᱚᱱᱟ ᱫᱚ ᱟᱞᱮ ᱥᱮᱫ ᱦᱚᱸ ᱱᱚᱛ ᱦᱚᱸ ᱚᱢᱚᱱᱚᱜ ᱜᱮᱭᱟ᱾ ᱢᱮᱱᱟᱜ ᱜᱮᱭᱟ᱾
ᱚᱱᱟ ᱠᱚᱜᱮ ᱱᱚᱛᱮ ᱫᱚ ᱤᱭᱟᱹᱜ ᱛᱟᱦᱮᱱᱟ ᱡᱚᱜ ᱛᱟᱦᱮᱱ ᱜᱮᱭᱟ
ᱡᱚᱜ ᱛᱟᱦᱮᱱ ᱜᱮᱭᱟ ᱵᱟᱝ?
ᱦᱚᱭ ᱢᱟᱱᱮ
ᱟᱫᱚ ᱱᱤ ᱱᱤᱭᱟᱹ ᱚᱠᱛᱚ ᱦᱟᱸᱜ ᱡᱟᱹᱱᱩᱢ ᱵᱤᱞᱤ ᱠᱚᱫᱚ ᱵᱟᱹᱱᱩᱜᱼᱟ ᱛᱚ
ᱪᱤᱠᱟᱭ ᱱᱟ?
ᱱᱤᱭᱟᱹ ᱚᱠᱛᱚ ᱫᱚ ᱦᱟᱸᱜ ᱡᱟᱹᱱᱟᱢ ᱵᱤᱞᱤ ᱠᱚᱫᱚ ᱵᱟᱱᱩ ᱵᱟᱹᱱᱩᱜᱼᱟ ᱦᱟᱸᱜ ᱛᱚ?
ᱦᱮᱸ ᱱᱤᱭᱟᱹ ᱚᱠᱛᱚ ᱠᱚ ᱦᱚ ᱵᱟᱹᱱᱩᱜᱼᱟ ᱦᱩᱸ᱾
ᱱᱤᱭᱟᱹ ᱚᱠᱛᱚ ᱫᱚ ᱫᱟᱜ ᱚᱠᱛᱚ ᱫᱚ ᱱᱚᱜᱚᱭ ᱟᱞᱮ ᱵᱤᱨ ᱫᱤᱥᱚᱢ ᱫᱚ ᱧᱟᱢᱚᱜ ᱜᱮᱭᱟ ᱫᱚᱢᱮ ᱜᱟᱱ ᱜᱮ᱾ ᱩᱫ ᱠᱩᱠᱩ ᱩᱱᱠᱩ ᱯᱩᱴᱠᱟᱹᱣ ᱠᱚ ᱧᱟᱢᱚᱜᱼᱟ ᱾ ᱟᱫᱚ ᱩᱫ ᱠᱚ ᱱᱚᱣᱟ ᱠᱚ ᱧᱟᱢᱟ ᱱᱚᱣᱟ ᱠᱚ ᱫᱚᱢᱮ ᱠᱚ ᱟᱹᱜᱩᱭ ᱛᱟᱦᱮᱱᱟ ᱵᱤᱨ ᱠᱷᱚᱡ ᱫᱚᱢᱮ ᱡᱚᱢ ᱵᱟᱲᱟ ᱦᱩᱭᱩᱜᱼᱟ᱾
ᱟᱪᱪᱷᱟ
ᱟᱨ ᱱᱤᱭᱟᱹ ᱵᱚᱨᱥᱟ ᱚᱠᱛᱚ ᱫᱚ ᱦᱟᱸᱜ ᱟᱯᱮ ᱚᱱᱟ ᱠᱚᱨᱮ ᱫᱚ ᱦᱟᱸᱜ ᱵᱟᱹᱨᱩᱰᱟᱝ ᱠᱚᱫᱚ ᱠᱚ ᱧᱟᱢᱚᱜ ᱜᱮᱭᱟ ᱥᱮ ᱵᱟᱝ? ᱡᱚᱢ ᱠᱚᱜᱮᱭᱟ ᱯᱮ ᱥᱮ ᱵᱟᱝ?
ᱩᱱᱠᱩ ᱫᱚ ᱩᱱᱠᱩ ᱫᱚ ᱜᱚᱝᱠᱮ ᱟᱵᱟᱨ ᱪᱮᱫ ᱞᱮᱠᱟ ᱟᱹᱞᱤᱧ ᱫᱚ ᱩᱱᱟᱹᱜᱼᱼ ᱜᱟᱱ ᱫᱚ ᱵᱟᱹᱞᱤᱧ ᱵᱟᱲᱟᱭᱟ ᱢᱟᱱᱮ ᱪᱮᱫᱠᱟᱞᱤᱧ ᱞᱟᱹᱭᱟ ᱟᱵᱮᱱᱟ ᱟᱵᱚᱣᱟᱜ ᱢᱟᱱᱮ ᱪᱮᱫᱠᱟ ᱞᱤᱧ ᱞᱟᱹᱭ ᱟᱵᱮᱱᱟ ᱢᱟᱱᱮ ᱠᱟᱹᱴᱤᱡ ᱠᱷᱚᱱᱜᱮ ᱮᱠᱴᱩ ᱱᱚᱣᱟ ᱩᱱᱟᱹᱜ ᱞᱟᱹᱴᱩ ᱤᱭᱟᱹ ᱫᱚ ᱵᱟᱝ ᱠᱟᱱ ᱛᱟᱞᱮᱭᱟ ᱟᱛᱩ ᱫᱚ ᱵᱟᱝ ᱠᱟᱱ ᱛᱟᱞᱮᱭᱟ ᱛᱟᱦᱞᱮ ᱠᱟᱹᱴᱤᱡ ᱜᱮ ᱛᱟᱞᱮᱭᱟ ᱢᱟᱱᱮ ᱥᱮᱸᱫᱽᱨᱟ ᱠᱷᱚᱡ ᱠᱚᱫᱚ ᱩᱱᱟᱹᱜ ᱜᱟᱱ ᱫᱚ ᱵᱟᱠᱚ ᱪᱟᱞᱟᱜ ᱛᱟᱦᱮ ᱜᱮᱭᱟ ᱟᱫᱚ ᱪᱟᱞᱟᱜ ᱟᱠᱚ ᱠᱷᱩᱵ ᱠᱚᱢ ᱨᱮ ᱢᱟᱱᱮ ᱟᱭ ᱚᱱᱟ ᱡᱟᱦᱟᱸ ᱪᱮᱫ ᱠᱚ ᱞᱟᱹᱭᱮᱫ ᱠᱟᱱᱟ ᱚᱱᱟ ᱟᱠᱷᱟᱱ ᱵᱟᱝ ᱦᱩᱭᱩᱜ ᱛᱟᱦᱮᱱ ᱜᱮᱭᱟ ᱥᱮ ᱪᱤᱫ ᱪᱮᱫᱠᱟ ᱠᱚ ᱞᱟᱹᱭ ᱫᱚ ᱦᱳᱭ ᱚᱱᱠᱟᱱ ᱦᱳᱭ ᱚᱱᱠᱟᱱ ᱦᱳᱭ ᱤᱱᱠᱟ ᱟᱠᱷᱟᱱ ᱠᱚᱨᱮ ᱜᱮᱞᱮ ᱪᱟᱞᱟᱜ ᱛᱟᱦᱮᱱ ᱜᱮᱭᱟ ᱚᱱᱠᱟ ᱤᱭᱟᱹ ᱠᱚᱨᱮ ᱫᱚ ᱵᱟᱝ ᱢᱟᱱᱮ ᱮᱢᱱᱤ ᱫᱤᱱ ᱠᱚᱨᱮ ᱮᱴᱟᱜ ᱢᱟᱱᱮ ᱤᱧᱟᱹᱜ ᱡᱟᱦᱟᱸ ᱢᱟᱢᱟ ᱚᱲᱟᱜ ᱛᱤᱧ ᱥᱮ ᱦᱳᱭ ᱚᱸᱰᱮ ᱠᱚᱜ ᱚᱸᱰᱮ ᱠᱚ ᱞᱟᱹᱭ ᱛᱟᱦᱮᱱ ᱜᱮᱭᱟ ᱡᱮ ᱟᱯᱮ ᱠᱚᱫᱚ ᱡᱟᱹᱱᱤᱡ ᱵᱟᱯᱮ ᱤᱧ ᱦᱚᱸᱧ ᱪᱟᱞᱟᱣ ᱵᱟᱲᱟᱟᱣ ᱠᱟᱱ ᱜᱤᱭᱟᱹᱧ ᱟᱫᱚ ᱛᱟᱦᱚᱞᱮ ᱚᱸᱰᱮ ᱫᱚ ᱱᱚᱝᱠᱟᱭ ᱜᱚᱞᱯᱷᱚᱭ ᱛᱟᱦᱮᱱ ᱜᱮᱭᱟ ᱡᱮ ᱡᱚᱠᱷᱚᱱ ᱜᱮ ᱫᱟᱜᱟᱭ ᱡᱟᱹᱲᱤᱭᱟᱭ ᱦᱳᱭᱛᱳ ᱮᱠᱴᱩ ᱡᱟᱹᱥᱛᱤ ᱧᱚᱜ ᱡᱩᱫᱤ ᱥᱤᱛᱩᱝ ᱠᱮᱫ ᱛᱟᱵᱚᱱᱟᱭ ᱛᱟᱦᱚᱞ ᱠᱷᱟᱱ ᱫᱚ ᱫᱚᱢᱮ ᱡᱳᱨ ᱜᱮ ᱥᱮᱸᱫᱽᱨᱟ ᱠᱚᱠᱚ ᱪᱟᱞᱟᱜ ᱛᱟᱦᱮᱱ ᱜᱮᱭᱟ ᱳᱭ ᱠᱩᱞᱟᱹᱭ ᱠᱚ ᱪᱤᱞᱤ ᱠᱚᱪᱚ ᱠᱚ ᱟᱹᱜᱩ ᱠᱚ ᱛᱟᱦᱮᱱ ᱜᱮᱭᱟ ᱾ ᱛᱟᱦᱚᱞᱮ ᱟᱹᱞᱤᱧ ᱫᱚ ᱩᱱᱟᱹᱜ ᱡᱩᱫ ᱫᱚ ᱵᱟᱹᱞᱤᱧ ᱵᱟᱲᱟᱭᱟ ᱾ ᱩᱱᱠᱩ ᱪᱤᱞᱤ ᱵᱤᱱ ᱞᱟᱹᱭ ᱠᱮᱫᱟ ᱪᱤᱞᱤ ᱵᱮᱱ ᱞᱟᱹᱭ ᱠᱮᱫᱟ ᱦᱟᱜ ᱵᱟᱹᱨᱩ ᱰᱟᱝ ᱥᱮ ᱪᱤᱞᱤ ᱵᱮᱱ ᱞᱟᱹᱭ ᱦᱮᱸ ᱦᱩᱭ ᱠᱚᱫᱚ ᱵᱟᱹᱞᱤᱧ ᱧᱮᱞ ᱟᱠᱟᱫ ᱠᱚᱣᱟ ᱟᱹᱞᱤᱧ ᱫᱚ ᱧᱮᱞ ᱦᱚ ᱡᱟᱹᱱᱤᱡ ᱾ ᱦᱳᱭᱛᱚᱞᱤᱧ ᱧᱮᱞ ᱟᱠᱟᱫ ᱠᱚ ᱨᱮᱦᱚᱸ ᱵᱟᱹᱞᱤᱧ ᱵᱟᱹᱞᱤᱧ ᱵᱟᱲᱟᱭᱟ ᱾
ᱩᱸᱻ ᱱᱩᱠᱩ ᱵᱟᱹᱨᱩᱰᱟᱝ ᱫᱚ ᱦᱟᱸᱜ ᱱᱩᱠᱩ ᱨᱚᱴᱮ ᱞᱮᱠᱟᱱ ᱠᱚ ᱡᱟᱹᱛ ᱠᱟᱱᱟ ᱠᱚ ᱦᱟᱸᱜ ᱾
ᱟᱪᱪᱷᱟ ᱟᱪᱪᱷᱟ ᱾
ᱮᱻ ᱵᱟᱵᱤᱱ ᱧᱮᱞ ᱵᱟᱲᱟ ᱟᱠᱟᱫ ᱠᱚᱣᱟ ᱾ ᱢᱮᱱᱠᱷᱟᱱ ᱩᱱᱠᱩ ᱦᱚᱸ ᱟᱞᱮ ᱱᱚᱛᱮ ᱱᱚᱣᱟ ᱴᱚᱴᱷᱟ ᱠᱚᱨᱮ ᱫᱚᱠᱚ ᱡᱚᱢ ᱠᱩ ᱜᱮᱭᱟ ᱾ ᱫᱟᱜ ᱫᱟᱜ ᱚᱠᱛᱚ ᱛᱮᱠᱚ ᱚᱢᱚᱱᱚᱜ-ᱟ ᱛᱚ ᱫᱚᱢᱮ ᱠᱚ ᱦᱟᱨᱟᱜ ᱟᱠᱚ ᱾ ᱵᱚᱞᱮ ᱨᱚᱴᱮ ᱞᱮᱠᱟᱱ ᱠᱚ ᱡᱟᱹᱛ ᱠᱟᱱ ᱜᱮᱭᱟ ᱠᱚ ᱟᱫᱚ ᱩᱱᱠᱩ ᱫᱚᱠᱚ ᱡᱚᱢ ᱠᱚᱣᱟ ᱟᱫᱚ ᱾ ᱥᱤᱵᱤᱞ ᱟᱠᱚ ᱫᱚᱢᱮ ᱩᱱᱠᱩ ᱫᱚ ᱾ ᱨᱚᱴᱮ ᱠᱷᱚᱱ ᱫᱚᱠᱚ ᱟᱞᱟᱫᱟ ᱜᱮᱭᱟ ᱩᱱᱠᱩ ᱫᱚ ᱟᱨᱟᱜ ᱢᱟᱱᱮ ᱥᱟᱥᱟᱝ ᱥᱟᱥᱟᱝ ᱠᱚ ᱧᱮᱞᱚᱜ ᱛᱟᱦᱮᱸᱱᱟ ᱾
ᱟᱪᱪᱷᱟ ᱟᱪᱪᱷᱟ ᱾
ᱥᱳᱱᱟ ᱥᱳᱱᱟᱞᱤ ᱠᱟᱞᱟᱨ ᱚᱱᱠᱟ ᱥᱟᱥᱟᱝ ᱜᱮ ᱾
ᱜᱚᱝᱠᱮ ᱚ ᱛᱟᱦᱚᱞᱮ ᱜᱚᱝᱠᱮ ᱞᱟᱹᱭ ᱮᱫᱟᱞᱤᱧ ᱩᱱᱠᱩ ᱫᱚ ᱪᱮᱫᱠᱟᱱ ᱴᱟᱭᱤᱢ ᱠᱚ ᱦᱩᱭᱩᱜ ᱤᱭᱮᱜ ᱛᱟᱦᱮᱱ ᱜᱮᱭᱟ ᱱᱚᱝ
ᱱᱚᱣᱟ ᱱᱚᱣᱟ ᱚᱠᱛᱚ ᱱᱚᱜ-ᱚᱭ ᱾ ᱵᱚᱨᱥᱟ ᱚᱠᱛᱚ ᱠᱚ ᱤᱭᱟᱹᱜ-ᱟ ᱩᱰᱩᱝᱚᱜ-ᱟ ᱵᱚᱞᱮ ᱾
ᱦᱳᱭ ᱟᱪᱪᱷᱟ ᱾
ᱟᱯᱮ ᱚᱱᱟ ᱠᱚᱨᱮ ᱫᱚ ᱦᱟᱸᱜ ᱵᱚᱨᱥᱟ ᱨᱮᱜᱮ ᱦᱮᱸ ᱾ ᱦᱳᱭ ᱦᱳᱭ ᱵᱚᱨᱥᱟ ᱨᱮᱜᱮ ᱾ ᱱᱤᱭᱟᱹ ᱚᱠᱛᱚ ᱫᱚ ᱫᱚᱢᱮ ᱠᱚ ᱡᱚᱢᱮᱫ ᱠᱚᱣᱟ ᱦᱟᱸᱜ ᱫᱚᱢᱮ ᱠᱚ ᱜᱚᱭᱮᱫ ᱠᱚᱣᱟ ᱟᱞᱮ ᱱᱚᱣᱟ ᱠᱚᱨᱮ ᱫᱚ ᱾ ᱵᱷᱟᱹᱡᱤ ᱵᱷᱟᱹᱡᱤ ᱛᱚ ᱫᱚᱢᱮ ᱠᱚ ᱥᱤᱵᱤᱞᱟ ᱱᱩᱠᱩ ᱫᱚ ᱾
ᱟᱪᱪᱷᱟ ᱟᱪᱪᱷᱟ ᱾ ᱩᱱᱠᱩ ᱫᱚ ᱛᱟᱦᱚᱞᱮ ᱪᱮᱫᱠᱟ ᱱᱚᱝᱠᱟ ᱡᱚᱠᱷᱚᱱ ᱟᱵᱚ ᱫᱟᱜ ᱡᱟᱹᱲᱤ ᱟᱵᱚᱱᱟᱭ ᱛᱚᱠᱷᱚᱱ ᱜᱮ ᱥᱮ ᱪᱮᱫ ᱞᱮᱠᱟᱱ ᱴᱟᱭᱤᱢ ᱨᱮ ᱩᱱᱠᱩ ᱫᱚ ᱮᱸᱻ ᱱᱚᱝᱠᱟ ᱮᱢᱱᱤ ᱱᱚᱨᱢᱮᱞ ᱫᱤᱱ ᱦᱚᱸᱠᱚ ᱩᱰᱩᱠᱚᱜ ᱛᱟᱦᱮᱱ ᱜᱮᱭᱟ?
ᱵᱟᱝ-ᱟ ᱵᱟᱝ-ᱟ ᱱᱚᱨᱢᱟᱞ ᱫᱤᱱ ᱦᱟᱸᱜ ᱵᱟᱠᱚ ᱩᱰᱩᱠᱚᱜ-ᱟ, ᱱᱩᱠᱩ ᱫᱚ ᱫᱟᱜ ᱡᱟᱹᱲᱤ ᱚᱠᱛᱚ ᱜᱮ ᱾
ᱟᱪᱪᱷᱟ ᱟᱪᱪᱷᱟ ᱾
ᱱᱚᱣᱟ ᱚᱠᱛᱚ ᱨᱮᱫᱚ ᱩᱱᱠᱩ ᱫᱚ ᱦᱟᱸᱜ ᱯᱩᱨᱟᱹ ᱫᱟᱜ ᱤᱠᱷᱟᱹ ᱛᱮᱜᱮ ᱯᱩᱨᱟᱹ ᱠᱚ ᱩᱰᱩᱠᱚᱜ-ᱟ ᱛᱚ, ᱟᱫᱚ ᱫᱚᱢᱮ ᱠᱚ ᱨᱟᱜᱟ, ᱧᱤᱫᱟᱹ ᱵᱮᱞᱟ ᱠᱚ ᱪᱟᱞᱟᱜ-ᱟ ᱩᱱᱠᱩ ᱜᱚᱡ ᱫᱚ ᱾ ᱦᱮᱸ ᱫᱤᱱ ᱵᱮᱞᱟ ᱫᱚ ᱵᱟᱠᱚ ᱩᱰᱩᱠᱚᱜ-ᱟ ᱦᱟᱜ ᱱᱩᱠᱩ ᱫᱚ ᱾
ᱟᱪᱪᱷᱟ ᱾
ᱱᱚᱝᱠᱟᱱ ᱱᱚᱝᱠᱟᱱ ᱧᱤᱫᱟᱹ ᱧᱩᱦᱩᱢ ᱚᱠᱛᱚ ᱾ ᱚᱠᱚᱭ ᱠᱚ ᱪᱟᱞᱟᱜ ᱟᱠᱚ ᱟᱻ ᱤᱭᱟᱹᱛᱮ ᱴᱚᱨᱪ ᱞᱟᱭᱤᱴ ᱟᱛᱮᱫ ᱾ ᱟᱫᱚ ᱩᱱᱠᱩ ᱫᱚ ᱦᱟᱸᱜ ᱚᱱᱠᱟ ᱠᱚ ᱜᱚᱡ ᱠᱚᱣᱟ ᱾ ᱢᱮᱸᱫ ᱠᱚ ᱴᱚᱥ ᱟᱠᱟ ᱛᱟᱠᱚᱣᱟ ᱦᱟᱸᱜ ᱾ ᱧᱮᱞ ᱧᱟᱢ ᱞᱮᱠᱚ ᱠᱷᱟᱱ ᱠᱚ ᱟᱫᱚ ᱴᱚᱥ ᱢᱮᱫ ᱠᱚᱫᱚ ᱦᱟᱸᱜ ᱟᱫᱚ ᱵᱟᱠᱚ ᱧᱮᱧᱮᱞᱟ ᱩᱱᱠᱩ ᱫᱚ ᱾
ᱚᱻ ᱢᱟᱱᱮ ᱢᱮᱫ ᱨᱮ ᱢᱮᱫ ᱨᱮ ᱞᱟᱭᱤᱴ ᱞᱮᱠᱚ ᱠᱷᱟᱡ ᱜᱮ ᱵᱟᱹᱠᱩ ᱵᱟᱹᱠᱩ ᱵᱟᱹᱠᱩ ᱧᱮᱧᱟᱢ ᱵᱟᱠᱚ ᱧᱮᱧᱟᱢ ᱠᱚᱣᱟ ᱥᱮ
ᱵᱟᱝ ᱵᱟᱝ ᱵᱟᱠᱚ ᱵᱟᱠᱚ ᱧᱮᱧᱟᱢᱟ ᱦᱮᱸ ᱚᱱᱟ ᱠᱚᱫᱚ᱾ ᱟᱫᱚ ᱩᱱ ᱫᱚᱠᱚ ᱫᱟᱞ ᱜᱚᱡ ᱠᱮᱜ ᱠᱚᱜᱮ᱾
ᱟᱪᱪᱷᱟ, ᱵᱷᱟᱞᱤ ᱜᱮ ᱠᱚ ᱛᱟᱞᱦᱮ ᱠᱚ ᱥᱤᱵᱤᱞ ᱛᱟᱦᱮᱱ ᱜᱮᱭᱟ ᱜᱚᱝᱠᱮ?
ᱦᱮᱸ ᱦᱮᱸ ᱫᱚᱢᱮ ᱮᱠᱫᱚᱢ ᱯᱩᱨᱟᱹ, ᱥᱮᱹᱭ ᱵᱷᱟᱹᱡᱤ ᱠᱟᱛᱮᱜ ᱫᱚ ᱟᱹᱰᱤ ᱢᱚᱸᱡᱽ ᱜᱮ ᱥᱤᱵᱤᱞ ᱛᱟᱦᱮᱱᱟ᱾ ᱮᱠᱫᱚᱢ ᱯᱩᱨᱟᱹ ᱵᱟᱢ ᱵᱩᱡᱽ ᱫᱟᱲᱮᱭᱟᱜ-ᱟ ᱡᱤᱞ ᱞᱮ ᱦᱮᱸ ᱯᱩᱨᱟᱹ ᱡᱤᱞ ᱦᱚᱸ ᱟᱹᱰᱤ ᱥᱟᱯᱷᱟ ᱛᱟᱸᱦᱮᱱ ᱛᱟᱠᱚᱣᱟ᱾ ᱯᱳᱞᱴᱤ ᱥᱤᱢᱻ ᱡᱤᱞ ᱚᱝᱠᱟ ᱮᱠᱫᱚᱢ ᱯᱩᱨᱟᱹ ᱟᱨᱚ ᱥᱟᱯᱷᱟ ᱠᱚ ᱧᱮᱞᱚᱜ-ᱟ ᱱᱩᱠᱩ ᱫᱚ, ᱴᱮᱥᱴ ᱦᱚᱸ ᱟᱹᱰᱤ ᱟᱞᱟᱫᱟ ᱜᱮᱛᱟ ᱠᱚᱣᱟ ᱵᱚᱞᱮ ᱥᱤᱵᱤᱞ ᱦᱚᱸ, ᱫᱩᱥᱨᱟ ᱜᱮᱛᱟ ᱠᱚᱣᱟ ᱮᱠᱫᱚᱢ ᱯᱩᱨᱟᱹ ᱥᱤᱵᱤᱞ ᱟᱹᱰᱤ ᱢᱚᱸᱡᱽ ᱜᱮ᱾
ᱟᱪᱪᱷᱟ᱾ ᱛᱟᱦᱞᱮ ᱜᱚᱝᱠᱮ ᱞᱟᱹᱭ ᱫᱟᱞᱤᱧ ᱡᱮ ᱦᱚᱸᱜ-ᱚᱭ ᱡᱮᱵᱮᱱ ᱞᱟᱹᱭ ᱠᱮᱫᱟ ᱞᱟᱹᱭ ᱫᱟᱵᱮᱱ ᱡᱮ ᱦᱚᱸᱜ-ᱚᱭ ᱡᱮᱵᱮᱱ ᱞᱟᱹᱭ ᱠᱮᱫᱟ ᱡᱮ ᱧᱤᱫᱟᱹ ᱟᱨ ᱞᱟᱹᱭ ᱚᱲᱟᱜ ᱨᱮ ᱟᱭᱩ ᱵᱟᱵᱟ ᱛᱟᱠᱚ ᱠᱚ ᱢᱟᱠᱚ ᱞᱟᱹᱭ ᱡᱮ ᱵᱤᱥᱤ ᱟᱹᱭᱩᱵ ᱡᱩᱫᱤ ᱱᱚᱝᱠᱟ ᱡᱟᱦᱟᱸ ᱠᱚᱥᱮᱫ ᱪᱟᱞᱟᱜ-ᱟᱵᱚᱱ ᱦᱳᱭᱛᱳ ᱵᱤᱧ ᱠᱚ ᱪᱤᱞᱤ ᱠᱚ ᱫᱚᱢᱮ ᱠᱤᱪᱷᱩ ᱠᱚ ᱩᱰᱩᱠᱚᱜ ᱛᱟᱦᱮᱱ ᱜᱮᱭᱟ ᱥᱮ ᱪᱤᱫ?
ᱦᱳᱭ ᱦᱳᱭ, ᱦᱮᱸ ᱦᱮᱸ ᱦᱮᱸ᱾ ᱟᱫᱚ ᱱᱤᱭᱟᱹ ᱦᱳᱭ ᱞᱟᱹᱭ ᱛᱟᱞᱟᱝ ᱢᱮ ᱢᱟ᱾ ᱟᱢ ᱢᱟ ᱯᱩᱨᱟᱹᱣ ᱛᱟᱞᱟᱝ ᱢᱮ ᱦᱟᱸᱜ ᱟᱫᱚᱧ ᱞᱟᱹᱭᱮᱜ-ᱟ ᱦᱟᱸᱜ᱾
ᱚ, ᱞᱟᱹᱭ ᱫᱟᱞᱤᱧ ᱡᱮ ᱱᱩᱠᱩ ᱵᱤᱧ ᱠᱚᱠᱚ ᱩᱰᱩᱠᱚᱜ-ᱟ ᱟᱫᱚ ᱩᱱᱟᱹᱜ ᱡᱟᱹᱥᱛᱤ ᱳᱭ ᱢᱚᱴᱟᱢᱩᱴᱤ ᱛᱤᱱᱟᱹᱜ ᱛᱤᱱᱟᱹᱜ, ᱧᱤ-ᱧᱤ-ᱧᱤ ᱧᱤᱫᱟᱹ ᱠᱚ ᱪᱟᱞᱟᱜ ᱛᱟᱦᱮᱱ ᱜᱮᱭᱟ ᱛᱟᱣ ᱨᱮᱦᱚᱸ?
ᱧᱤᱫᱟᱹ ᱱᱤᱛᱳᱜ ᱱᱤᱛᱳᱜ ᱠᱚ ᱩᱰᱩᱝ ᱱᱟᱦᱟᱜ ᱱᱚᱝᱠᱟᱱ ᱱᱚᱴᱟ ᱵᱟᱡᱟᱜ ᱠᱟᱱᱟ ᱦᱟᱸᱜ ᱱᱤ-ᱱᱤᱭᱟᱹ ᱫᱚᱥ ᱴᱟ ᱛᱚ ᱯᱩᱨᱟᱹ ᱠᱚ ᱩᱰᱩᱜᱚᱜ ᱠᱟᱱᱟ ᱦᱟᱸᱜ᱾ ᱠᱚᱲᱟ ᱠᱚᱫᱚ ᱡᱩᱫᱤ ᱡᱟᱦᱟᱸᱭ ᱠᱚ ᱛᱤᱦᱤᱧ ᱠᱚ ᱜᱚᱡ ᱥᱟᱱᱟᱭᱮᱫ ᱠᱚ ᱠᱷᱟᱡ ᱦᱚᱸ ᱡᱚᱢ ᱥᱟᱱᱟᱭᱮᱫ ᱠᱚ ᱠᱷᱟᱡ ᱫᱚ᱾ ᱟᱫᱚ ᱠᱚ ᱩᱰᱩᱝ ᱱᱟᱦᱟᱜ ᱟᱫᱚ ᱱᱚᱝᱠᱟᱱ ᱱᱚᱣᱟ ᱢᱟᱴᱷ ᱠᱚ ᱢᱮᱱᱟᱜ ᱠᱟᱜ-ᱟ ᱛᱚ ᱠᱷᱮᱛ ᱵᱟᱹᱫᱽ ᱠᱚ ᱟᱫᱚ ᱚᱱᱟ ᱡᱟᱭᱜᱟ ᱠᱚᱨᱮ ᱫᱚᱜ ᱦᱟᱸᱜ ᱛᱚ ᱫᱟᱜ ᱤᱭᱟᱹ ᱠᱚᱛᱮ ᱟᱫᱚ ᱵᱤᱧ ᱠᱚᱫᱚ ᱚᱝᱠᱟ ᱵᱟᱠᱚ ᱧᱮᱞᱚᱜ-ᱟ ᱵᱚᱞᱮ, ᱟᱨ ᱤᱭᱟᱹ ᱢᱮᱱᱟᱜ ᱟᱠᱟᱜ-ᱟ ᱦᱚᱨᱚᱜ, ᱠᱟᱴᱟ ᱡᱩᱛᱟᱹ ᱦᱚᱨᱚᱜ ᱢᱮᱱᱟᱜ ᱠᱟᱜ-ᱟ ᱛᱚ ᱚᱱᱮ ᱡᱟᱦᱟᱸ ᱧᱟᱢᱚᱜ ᱛᱟᱦᱮᱱᱟ ᱚᱸᱰᱮ ᱤᱭᱟᱹ ᱯᱚᱨᱡᱚᱱ ᱦᱚᱨᱚᱜ-ᱟ ᱵᱚᱞᱮ᱾
ᱦᱳᱭ᱾
ᱪᱮᱛᱟᱱ ᱱᱚᱣᱟ ᱤᱭᱟᱹ ᱯᱚᱨᱡᱚᱱᱛᱚ ᱵᱚ ᱦᱚᱨᱚᱜᱽ ᱫᱚ ᱟᱫᱚ ᱚᱱᱟ ᱠᱚᱠᱚ ᱦᱚᱨᱚᱜ ᱤᱫᱤᱭᱟ ᱦᱟᱸᱜ᱾ ᱟᱫᱚ ᱚᱱᱟᱛᱮ ᱛᱷᱚᱲᱟ ᱤᱭᱟᱹ ᱧᱚᱜ ᱜᱮ ᱛᱟᱸᱦᱮᱱᱟ᱾ ᱵᱚᱛᱚᱨ ᱫᱚ ᱵᱟᱝ ᱛᱟᱸᱦᱮᱱᱟ ᱵᱚᱞᱮ᱾
ᱪᱮᱫᱟᱜ ᱥᱮ ᱤᱧ ᱟᱞᱮ ᱵᱟᱨ ᱵᱚᱭᱦᱟᱜ-ᱟᱞᱮ ᱟᱞᱤᱧ ᱫᱚ ᱦᱳᱭ ᱦᱮᱸ ᱛᱟᱞᱦᱮ ᱢᱤᱫᱴᱮᱡ ᱢᱤᱫ ᱠᱟᱹᱴᱤᱡ ᱠᱷᱚᱡ ᱜᱮᱠᱚ ᱞᱟᱹᱭ ᱠᱟᱜ ᱞᱤᱧᱟᱹ ᱡᱮ ᱟᱨ ᱱᱤᱛᱛᱮ ᱦᱚᱸᱜ-ᱚᱭ ᱮᱠᱩᱥ, ᱵᱟᱭᱤᱥ ᱵᱚᱪᱷᱚᱨ ᱞᱤᱧ ᱦᱩᱭᱩᱜ ᱠᱟᱱ ᱨᱮᱦᱚᱸ ᱱᱤᱛ ᱱᱤᱛᱳᱜ, ᱱᱤᱛᱳᱜ ᱯᱚᱨᱡᱚᱱᱛᱚ ᱠᱚ ᱞᱟᱹᱭᱟᱞᱤᱧ ᱜᱮᱭᱟ ᱡᱮ ᱧᱤᱫᱟᱹ ᱠᱚᱫᱚ ᱟᱞᱚᱵᱮᱱ ᱫᱟᱬᱟᱱᱟ, ᱡᱮ ᱵᱤᱧ ᱠᱚ, ᱪᱤᱞᱤ ᱠᱚ ᱦᱟᱱᱤ ᱱᱩᱭ ᱞᱟᱹᱭᱟ ᱠᱚ ᱡᱮ ᱩᱝᱠᱩ ᱩᱝᱠᱩ ᱠᱟᱴᱠᱚᱢ ᱵᱮᱱ ᱧᱮᱞ ᱴᱷᱤᱠ ᱠᱟᱜ ᱠᱚᱜᱮᱭᱟ ᱛᱚ?
ᱦᱳᱭ ᱦᱳᱭ, ᱠᱟᱴᱠᱚᱢ ᱧᱮᱞ ᱵᱟᱲᱟ ᱦᱩᱭ ᱠᱟᱱ ᱜᱮᱭᱟ᱾
ᱩᱝᱠᱩ ᱞᱮᱠᱟᱜᱮ ᱟᱨᱚ ᱢᱤᱫ ᱨᱚᱠᱚᱢ ᱩᱝᱠᱩ ᱠᱟᱹᱴᱤᱡ ᱠᱟᱹᱴᱤᱡ ᱠᱚ ᱵᱟᱠᱚ ᱩᱰᱩᱠᱚᱜ ᱛᱟᱸᱦᱮᱱ ᱜᱮᱭᱟ ᱥᱮ ᱦᱳᱭ, ᱦᱮᱸ ᱥᱮ᱾ ᱪᱮᱞᱮ ᱠᱚ ᱢᱮᱛᱟ ᱠᱚᱣᱟ ᱠᱤᱫᱤᱧ ᱢᱟᱨᱢᱟᱨ ᱥᱮ ᱠᱤ ᱠᱤᱫᱤᱧ ᱠᱟᱴᱠᱚᱢ ᱪᱤᱞᱤ? ᱢᱮᱛᱟ ᱠᱚᱣᱟ, ᱞᱟᱹᱭᱟᱠᱚ ᱡᱮ ᱩᱝᱠᱩ ᱞᱟᱹᱭ ᱟᱭᱳᱵᱟᱵᱟ ᱛᱟᱠᱚ ᱞᱟᱹᱭᱟ ᱡᱮ ᱩᱱᱠᱩ ᱠᱚ ᱫᱚ ᱮᱠᱴᱩ ᱱᱤᱛᱚᱜ ᱵᱤᱫᱟᱹᱨ ᱨᱮ ᱫᱚ ᱫᱚᱢᱮ ᱡᱟᱹᱥ ᱛᱤᱠᱚ ᱩᱰᱩᱠᱚᱜᱼᱟ ᱢᱟᱱᱮ ᱧᱤᱫᱟᱹ ᱫᱚ ᱫᱟᱜ ᱠᱟᱜ ᱥᱮ ᱡᱟᱹᱯᱩ ᱠᱟᱜ ᱥᱮ ᱵᱤᱧ ᱠᱚᱫᱚ, ᱟᱹᱰᱤ ᱡᱳᱨ ᱠᱚ ᱩᱰᱩᱠᱚᱜ ᱛᱟᱦᱮᱱ ᱞᱟᱹᱭᱟ ᱠᱚ ᱡᱮ, ᱟᱞᱚᱵᱮᱱ ᱫᱟᱲᱟᱱᱟ ᱧᱤᱫᱟᱹ ᱫᱚ ᱡᱟᱦᱟᱸ ᱠᱚᱥᱮᱫ ᱟᱞᱚᱵᱮᱱ ᱪᱟᱞᱟᱜᱼᱟ ᱥᱮ ᱪᱮᱠᱟ ᱚᱱᱠᱟ ᱠᱚ ᱞᱟᱹᱭ ᱵᱟᱲᱟ ᱞᱮ ᱛᱟᱦᱮᱱ ᱜᱮ,
ᱦᱳᱭ ᱦᱳᱭ ᱦᱳᱭ,
ᱟᱫᱚᱧ ᱜᱚᱢᱠᱮᱧ ᱢᱮᱱᱮᱫ ᱠᱟᱱ ᱛᱟᱞᱟᱝᱟ ᱛᱟᱦᱚᱞᱮ ᱦᱟᱸᱜ, ᱱᱚᱛᱮ ᱚᱠᱛᱚ ᱢᱟ ᱦᱩᱭᱩᱜ ᱠᱟᱱ ᱛᱟᱞᱟᱝ ᱜᱮ ᱛᱟᱦᱞᱮ ᱤᱧ ᱨᱩᱣᱟᱹᱲᱟᱢ ᱠᱟᱱᱟ ᱤᱭᱟᱹ ᱠᱟᱛᱮᱜ, ᱟᱫᱚ ᱞᱟᱝ ᱟᱨᱞᱟᱝ ᱨᱚᱲ ᱟᱨᱞᱟᱝ ᱨᱚᱲ ᱠᱮᱫ,